ᱦᱮᱸ ᱜᱚᱢᱠᱮ ᱡᱚᱦᱟᱨ ᱜᱮ
ᱦᱳᱭ ᱡᱚᱦᱟᱨ ᱜᱮ ᱜᱚᱢᱠᱮ
ᱦᱳᱭ ᱜᱚᱢᱠᱮ ᱛᱟᱦᱚᱞᱮ ᱪᱮᱫ ᱠᱚᱢ ᱪᱤᱠᱟᱹᱭᱮᱫᱼᱟ?
ᱜᱚᱢᱠᱮ ᱱᱚᱜᱼᱚᱭ ᱛᱚ ᱱᱤᱛᱚᱜ ᱫᱚ ᱫᱟᱠᱟ ᱠᱚ ᱡᱚᱢ ᱵᱟᱲᱟ ᱠᱟᱛᱮ ᱡᱤᱨᱟᱹᱣ ᱦᱩᱭ ᱠᱟᱱᱟ᱾
ᱟᱪᱪᱷᱟ ᱟᱪᱪᱷᱟ
ᱛᱟᱦᱚᱞᱮ ᱜᱚᱝᱠᱮ ᱟᱢ ᱫᱚ ᱪᱮᱫ ᱠᱚᱢ ᱪᱤᱠᱟᱹᱭᱮᱫᱟ ᱱᱤᱛᱚᱜ ᱫᱚ?
ᱤᱧᱦ ᱜᱚᱝᱠᱮ ᱱᱚᱜᱚᱭ ᱪᱮᱫ ᱵᱟᱝ ᱱᱚᱜ ᱡᱚᱢ ᱠᱟᱛᱮᱜ ᱜᱤᱛᱤᱡ ᱡᱤᱨᱟᱹᱣ ᱦᱩᱭᱩ ᱟᱠᱟᱱᱟ ᱤᱧᱦᱚᱸ
ᱟᱪᱪᱷᱟ ᱛᱟᱦᱚᱞᱮ ᱜᱚᱝᱠᱮ ᱩᱛᱩ ᱠᱚᱫᱚ ᱪᱮᱫ ᱠᱚ ᱦᱩᱭᱮᱱ ᱛᱟᱯᱮᱭᱟ?
ᱟᱫᱚ ᱩᱛᱩ ᱠᱚᱫᱚ ᱚᱱᱠᱟ ᱞᱮᱠᱟ ᱫᱚ ᱛᱮᱦᱮᱧ ᱫᱚ ᱦᱮᱸ ᱛᱮᱦᱮᱧ ᱫᱚ ᱠᱟᱹᱢᱤ ᱞᱟᱸᱜᱟ ᱛᱚ ᱟᱫᱚ ᱡᱤᱞ ᱠᱚ ᱟᱹᱜᱩ ᱧᱚᱜ ᱦᱩᱭ ᱞᱮᱱᱟ ᱚᱱᱟ ᱠᱚᱜᱮ ᱡᱚᱢ ᱦᱩᱭᱱᱟ
ᱟᱪᱪᱷᱟ ᱟᱹᱰᱤ ᱱᱟᱯᱟᱭ ᱜᱮᱭᱟ ᱛᱟᱦᱚᱞᱮ
ᱦᱳᱭ ᱦᱳᱭ ᱜᱚᱝᱠᱮ
ᱟᱨ ᱠᱟᱹᱢᱤ ᱞᱟᱸᱜᱟ ᱦᱚᱲᱢᱚ ᱛᱚ ᱢᱚᱪᱟ ᱠᱚ ᱠᱟᱹᱴᱤᱡ ᱵᱮᱥᱴᱷᱤᱠ ᱥᱟᱫ ᱵᱟᱭ ᱧᱟᱢ ᱞᱮᱠᱷᱟᱱ ᱫᱚ ᱡᱚᱢ ᱨᱮᱦᱚᱸ ᱚᱱᱠᱟ ᱵᱟᱝ ᱵᱩᱡᱷᱟᱹ-ᱟ ᱢᱚᱡᱟ ᱦᱚᱸ ᱵᱟᱝ ᱥᱮ
ᱮᱠᱟᱞ ᱮᱠᱟᱞ ᱦᱳᱭ ᱚᱱᱟ ᱠᱷᱟᱹᱛᱤᱨ ᱛᱮ ᱡᱞ ᱠᱚ ᱟᱹᱜᱩ ᱧᱚᱜ ᱦᱩᱭ ᱞᱮᱱᱟ᱾ ᱚᱱᱟ ᱠᱚ ᱡᱚᱢ ᱦᱩᱭᱱᱟ
ᱟᱪᱪᱷᱟ ᱛᱟᱦᱚᱞᱮ ᱚᱱᱠᱟ ᱠᱟᱹᱢᱤ ᱠᱚᱫᱚ ᱪᱮᱫ ᱠᱚ ᱦᱩᱭ ᱵᱟᱲᱟᱜ ᱠᱟᱱᱟ ᱛᱮᱦᱤᱧ ᱜᱟᱯᱟ ᱫᱚ
ᱮᱠᱷᱚᱱ ᱫᱚ ᱜᱚᱝᱠᱮ ᱚᱱ ᱠᱟᱹᱢᱤ ᱠᱚ ᱞᱟᱹᱭ ᱛᱮᱫᱚ ᱮᱠᱷᱚᱱ ᱫᱚ ᱚᱱᱠᱟ ᱚᱲᱟᱜ ᱠᱚᱨᱮ ᱜᱮ ᱮᱠᱷᱚᱱ ᱫᱚ᱾ ᱪᱟᱥᱵᱟᱥ ᱫᱤᱱ ᱛᱚ ᱮᱠᱷᱚᱱ ᱫᱚ ᱚᱱᱠᱟ ᱞᱮᱠᱟ ᱮᱴᱟᱜ ᱠᱟᱹᱢᱤ ᱠᱚᱫᱚ ᱵᱟᱝ ᱦᱩᱭᱩᱜ ᱠᱟᱱᱟ ᱱᱤᱛᱚᱜ ᱫᱚ ᱪᱟᱥᱵᱟᱥ ᱜᱮ᱾
ᱦᱮᱸ ᱱᱟᱯᱟᱭ ᱜᱮ ᱚᱱᱟ ᱦᱚᱸ, ᱪᱟᱥ ᱠᱟᱹᱢᱤ ᱫᱚ ᱡᱚᱛᱚ ᱦᱚᱲᱜᱮ ᱞᱟᱜᱟᱣ ᱵᱚᱱ ᱜᱮᱭᱟ ᱵᱟᱝ ᱥᱮ
ᱦᱳᱭ ᱦᱳᱭ, ᱚᱱᱠᱟ ᱞᱮᱠᱟ ᱫᱚ ᱱᱤᱛᱚᱜ ᱫᱚ ᱪᱮᱫ ᱜᱮ ᱵᱟᱝ ᱠᱟᱹᱢᱤ ᱦᱩᱭᱩᱜ ᱠᱟᱱᱟ ᱾
ᱱᱟᱯᱟᱭ ᱜᱮ ᱚᱱᱟ ᱦᱚᱸ ᱾
ᱟᱪᱪᱷᱟ ᱜᱚᱝᱠᱮ
ᱦᱳᱭ ᱦᱳᱭ ᱾
ᱛᱟᱦᱚᱞᱮ ᱟᱨ ᱚᱱᱮ ᱡᱤᱞ ᱫᱚ ᱪᱮᱫ ᱡᱤᱞ ᱯᱮ ᱟᱹᱜᱩ ᱞᱮᱜᱼᱟ ᱛᱮᱦᱤᱧ ᱫᱚ?
ᱡᱤᱞ ᱮ ᱜᱚᱝᱠᱮ ᱚᱲᱟᱜ ᱨᱮᱜᱮ ᱫᱮᱥᱤ ᱥᱤᱢ ᱠᱚ ᱦᱮᱱᱟᱜ ᱠᱚᱣᱟ ᱟᱹᱰᱤ ᱜᱮ ᱾ ᱩᱱᱠᱩ ᱜᱮ ᱡᱚᱢ ᱦᱩᱭᱩᱜ ᱠᱟᱱᱟ ᱾
ᱚᱲᱟᱜ ᱠᱚᱨᱮ ᱫᱚ ᱜᱚᱝᱠᱮ ᱥᱤᱢ ᱠᱚ ᱵᱚᱫᱚᱞ ᱥᱤᱢ ᱵᱟᱫ ᱠᱟᱛᱮ ᱫᱚ ᱟᱨᱚ ᱪᱤᱞᱤ ᱠᱚ ᱢᱮᱱᱟᱜ ᱠᱚᱣᱟ?
ᱮᱠᱟᱞ ᱮᱠᱟᱞ, ᱚᱲᱟᱜ ᱠᱚᱨᱮ ᱫᱚ ᱥᱤᱢ ᱵᱟᱫ ᱠᱟᱛᱮ ᱫᱚ ᱚᱱᱠᱟ ᱞᱮᱠᱟᱛᱮ ᱧᱮᱞ ᱞᱮᱠᱚ ᱠᱷᱟᱱ ᱰᱟᱝᱨᱤ ᱦᱮᱱᱟᱜ ᱠᱚᱣᱟ, ᱥᱩᱠᱨᱤ ᱦᱮᱱᱟᱜ ᱠᱚᱣᱟ ᱯᱟ ᱟᱨ ᱜᱮᱰᱮ ᱦᱮᱱᱟᱜ ᱠᱚᱣᱟ ᱾
ᱦᱩᱸ, ᱛᱟᱦᱚᱞᱮ ᱫᱚ ᱡᱤᱵᱽ ᱡᱤᱭᱟᱹᱞᱤ ᱠᱚᱫᱚ ᱟᱹᱰᱤ ᱥᱟᱸᱜᱮ ᱜᱮ ᱢᱮᱱᱟᱜ ᱠᱚᱛᱟ ᱯᱮᱭᱟ?
ᱮᱠᱟᱞ ᱮᱠᱟᱞ, ᱫᱚᱦᱚ ᱦᱩᱭ ᱠᱟᱱ ᱜᱮᱭᱟ ᱜᱚᱝᱠᱮ ᱾ ᱟᱯᱮ ᱪᱮᱫ ᱟᱯᱮ ᱨᱮᱱ ᱫᱚ ᱜᱚᱝᱠᱮ ᱛᱟᱦᱚᱞᱮ ᱪᱮᱞᱮ ᱠᱚ ᱢᱮᱱᱟᱜ ᱠᱚᱣᱟ ᱚᱱᱠᱟ ᱫᱚ?
ᱦᱚᱭ ᱜᱚᱢᱠᱮ, ᱟᱞᱮ ᱨᱮᱱ ᱫᱚ ᱥᱤᱢ ᱠᱚᱫᱚ ᱵᱟᱹᱱᱩᱜ ᱟᱠᱟᱫ ᱠᱚᱣᱟ ᱩᱱᱟᱹᱜ ᱡᱟᱹᱥᱛᱤ ᱫᱚ, ᱱᱚᱜᱼᱚᱭ ᱢᱤᱫ ᱢᱤᱫᱴᱮᱱ ᱜᱮ ᱢᱮᱱᱟᱭ ᱠᱟᱫᱮᱭᱟ, ᱮᱸᱜᱟ ᱠᱟᱱᱟᱭ ᱾ ᱟᱫᱚ ᱵᱤᱞᱤ ᱞᱮᱫ ᱟᱭ ᱟᱫᱚ ᱦᱚᱯᱚᱱ ᱫᱚ ᱵᱟᱠᱚ ᱠᱚ ᱦᱚᱯᱚᱱ ᱞᱮᱱᱟ ᱾
ᱟᱪᱪᱷᱟ ᱟᱪᱪᱷᱟ ᱾
ᱚᱱᱟ ᱵᱚᱫᱚᱞ ᱫᱚ ᱢᱮᱨᱚᱢ ᱢᱮᱱᱟᱜ ᱟᱠᱟᱫ ᱠᱤᱱᱟᱹ ᱵᱟᱨᱭᱟ,
ᱦᱳᱭ ᱦᱳᱭ ᱾
ᱟᱨ ᱜᱟᱹᱭ ᱢᱤᱫᱴᱮᱱ ᱰᱟᱝᱨᱟ ᱵᱟᱨᱭᱟ ᱾
ᱟᱪᱪᱷᱟ ᱟᱪᱪᱷᱟ ᱾
ᱟᱫᱚ ᱜᱟᱹᱭ ᱦᱚᱸ ᱦᱚᱯᱚᱱ ᱫᱚ ᱵᱟᱭ ᱦᱚᱯᱚᱱ ᱟᱠᱟᱜ ᱠᱚᱣᱟ ᱾
ᱦᱳᱭ ᱦᱳᱭ ᱾
ᱛᱟᱦᱚᱞᱮ ᱜᱚᱝᱠᱮ, ᱟᱯᱮ ᱨᱮᱱ ᱜᱟᱹᱭ ᱠᱚᱫᱚ ᱛᱤᱱᱟᱹᱜ ᱜᱟᱱ ᱢᱮᱱᱟᱜ ᱠᱚᱣᱟ?
ᱜᱚᱝᱠᱮ ᱜᱟᱹᱭ ᱠᱚᱫᱚ ᱟᱹᱞᱤᱧ ᱫᱚ ᱟᱹᱰᱤ ᱜᱟᱱ ᱜᱮᱞᱤᱧ ᱫᱚᱦᱚ ᱟᱠᱟᱫ ᱠᱚᱣᱟ ᱾ ᱪᱮᱫᱟᱜ ᱥᱮ, ᱟᱹᱞᱤᱧ ᱫᱚ ᱩᱱᱠᱩ ᱛᱮᱜᱮ ᱟᱹᱰᱤ ᱢᱟᱱᱮ ᱠᱚᱢ ᱵᱮᱥᱤ ᱫᱚ ᱚᱱᱟ ᱛᱮᱜᱮ ᱴᱟᱠᱟᱭ ᱦᱩᱭᱩᱜ ᱛᱟᱦᱮᱱᱟ ᱾
ᱟᱪᱪᱷᱟ ᱛᱟᱦᱚᱞᱮ ᱜᱚᱝᱠᱮ, ᱚᱱᱮ ᱜᱟᱹᱭ ᱛᱚ ᱢᱟᱱᱮ ᱛᱚᱣᱟ ᱟᱹᱠᱷᱨᱤᱧ ᱠᱟᱛᱮ,
ᱦᱳᱭ ᱦᱳᱭ ᱜᱚᱝᱠᱮ, ᱛᱚᱣᱟ ᱟᱹᱠᱷᱨᱤᱧ ᱠᱟᱛᱮ ᱟᱨᱚ ᱚᱱᱠᱟ ᱡᱩᱫᱤ ᱱᱟᱥᱮ ᱱᱟᱜ ᱴᱟᱠᱟ ᱨᱮᱱᱟᱜ ᱱᱟᱥᱮ ᱱᱟᱜ ᱞᱟᱹᱠᱛᱤ ᱯᱟᱲᱟᱣᱮᱱᱟ ᱡᱟᱹᱥᱛᱤ ᱧᱚᱜ, ᱩᱱ ᱚᱠᱛᱚ ᱫᱚᱞᱤᱧ ᱟᱹᱠᱷᱨᱤᱧ ᱦᱚᱸᱞᱤᱧ ᱟᱹᱠᱷᱨᱤᱧ ᱠᱚᱜᱮᱭᱟ ᱾
ᱟᱹᱰᱤ ᱱᱟᱯᱟᱭ ᱜᱮ ᱢᱤᱫᱴᱮᱱ ᱢᱟᱱᱮ ᱚᱱᱟ ᱫᱚ ᱡᱚᱜᱟᱣ ᱠᱟᱛᱮ ᱢᱮᱱᱟᱜ ᱟᱠᱟᱫ ᱜᱮᱭᱟ, ᱡᱟᱦᱟᱸᱱᱟᱜ ᱡᱟᱹᱥᱛᱤ ᱟᱱᱟᱴ ᱨᱮ ᱩᱱᱠᱩ ᱫᱚ ᱠᱟᱡᱮ ᱠᱚ ᱞᱟᱜᱟᱣᱟ ᱵᱟᱝ ᱥᱮ?
ᱮᱠᱟᱞ, ᱮᱠᱟᱞ, ᱦᱚᱭ ᱾ ᱚᱱᱟ ᱞᱟᱹᱜᱤᱫ ᱛᱮᱜᱮ ᱩᱱᱠᱩ ᱠᱚᱫᱚ ᱫᱚᱦᱚ ᱦᱩᱭ ᱠᱟᱱᱟ ᱾ ᱱᱤᱛᱚᱜ ᱫᱚ ᱧᱮᱞ ᱞᱮᱠᱷᱟᱱ ᱫᱚ ᱜᱚᱝᱠᱮ, ᱟᱹᱞᱤᱧ ᱫᱚ ᱚᱱᱠᱟ ᱞᱤᱧ ᱫᱚᱦᱚ ᱟᱠᱟᱫ ᱠᱚᱣᱟ, ᱡᱮᱢᱚᱱ ᱵᱟᱨᱜᱮᱞ ᱵᱟᱨᱜᱮᱞ ᱢᱚᱬᱮᱸ ᱚᱱᱠᱟ ᱢᱚᱬᱮᱸ ᱜᱚᱴᱟᱝ ᱚᱱᱠᱟ ᱦᱮᱱᱟᱜ ᱠᱚᱣᱟ ᱾
ᱛᱟᱦᱚᱞᱮ ᱫᱚ ᱜᱚᱲᱟ ᱯᱮᱨᱮᱡ ᱜᱮ ᱥᱟᱸᱜᱮ ᱜᱮᱭᱟ ᱟᱫᱚ ᱵᱟᱝ ᱛᱮ ᱾
ᱟᱨ ᱟᱹᱰᱤ ᱜᱟᱱ ᱜᱮ ᱡᱟᱹᱥᱛᱤ ᱜᱮᱭᱟᱠᱚ ᱾
ᱦᱳᱭ, ᱛᱟᱦᱚᱞᱮ ᱜᱚᱝᱠᱮ
ᱮᱠᱟᱞ ᱜᱮ ᱾
ᱦᱳᱭ, ᱢᱮᱱᱫᱟᱹᱧ ᱛᱟᱦᱚᱞᱮ ᱛᱚᱣᱟ ᱟᱹᱠᱷᱨᱤᱧ ᱫᱚ ᱚᱠᱟ ᱞᱮᱠᱟ? ᱥᱚᱵᱤᱨᱞᱮ ᱢᱟᱱᱮ ᱪᱮᱫ ᱢᱟᱱᱮ ᱪᱮᱫ ᱞᱮᱠᱟ ᱠᱟᱛᱮ ᱠᱚ ᱟᱹᱠᱷᱨᱤᱧ ᱜᱮᱭᱟ ᱛᱚᱣᱟ ᱫᱚ?
ᱜᱚᱝᱠᱮ ᱟᱹᱞᱤᱧ ᱫᱚ ᱮᱠᱟᱞ ᱮᱠᱟᱞ ᱜᱚᱝᱠᱮ ᱟᱹᱞᱤᱧ ᱫᱚ ᱢᱟᱱᱮ ᱡᱷᱚᱛᱚ ᱞᱮᱠᱟ ᱠᱟᱛᱮ ᱜᱮ, ᱡᱮᱢᱚᱱ ᱧᱮᱞ ᱞᱮᱠᱷᱟᱱ ᱫᱚ ᱡᱩᱫᱤ ᱚᱠᱚᱭ ᱚᱠᱟ ᱞᱮᱠᱟᱛᱮ ᱦᱟᱛᱟᱣ ᱟᱭ᱾ ᱡᱟᱦᱟᱸᱭ ᱫᱚ ᱚᱱᱠᱟ ᱳᱡᱚᱱ ᱠᱟᱛᱮ ᱦᱚᱸᱞᱤᱧ ᱮᱢᱟ ᱠᱚᱣᱟ ᱾ ᱦᱮᱸ ᱡᱟᱦᱟᱸᱭ ᱫᱚ ᱟᱵᱚᱣᱟᱜ ᱡᱟᱦᱟᱸ ᱦᱟᱱᱟ ᱯᱟᱣᱟ ᱢᱮᱱᱟᱜ ᱫᱚ
ᱦᱳᱭ
ᱦᱳᱭ ᱚᱱᱟᱛᱮᱦᱚᱸ ᱤᱭᱟᱹ ᱠᱟᱛᱮ ᱢᱟᱯ ᱠᱟᱛᱮ ᱮᱢᱟ ᱠᱚ ᱦᱩᱭᱩᱜ ᱜᱮᱭᱟ᱾ ᱟᱫᱚ ᱢᱟᱱᱮ ᱟᱹᱰᱤ ᱦᱚᱲ ᱟᱹᱰᱤ ᱞᱮᱠᱟ ᱠᱟᱛᱮᱜ ᱤᱫᱤᱭᱟᱠᱚᱛᱚ ᱟᱫᱚ ᱚᱠᱚᱭ ᱚᱠᱟᱞᱮᱠᱟ ᱞᱟᱹᱭᱟᱭ ᱚᱱᱠᱟ ᱞᱮᱠᱟ ᱮᱢᱟ ᱠᱚ ᱦᱩᱭᱩᱜᱼᱟ᱾
ᱟᱪᱪᱷᱟ ᱟᱫᱚ ᱜᱚᱝᱠᱮ ᱚᱱᱟᱫᱚ ᱚᱱᱠᱟ ᱞᱮᱠᱟ ᱫᱚ ᱵᱟᱵᱮᱱ ᱢᱟᱱᱮ ᱵᱟᱢ ᱢᱚᱱᱮ ᱟᱠᱟᱫᱟ ᱡᱮ ᱵᱟᱝᱢᱟ ᱡᱟᱦᱟᱸ ᱨᱮᱫᱚ ᱫᱚᱠᱟᱱ ᱠᱚᱨᱮ ᱢᱤᱫ ᱫᱷᱟᱣ ᱨᱮ ᱡᱚᱛᱚ ᱛᱚᱣᱟ ᱮᱢᱟ ᱮᱢ ᱦᱚᱴᱚᱟᱭ ᱦᱩᱭᱩᱜᱼᱟ ᱚᱸᱰᱮᱜᱮ ᱡᱮᱢᱚᱱᱠᱟ ᱢᱟᱱᱮ ᱠᱷᱩᱪᱨᱟᱹ ᱠᱟᱛᱮ ᱵᱟᱝ ᱟᱹᱠᱷᱨᱤᱧ ᱠᱟᱛᱮ, ᱫᱚᱠᱟᱱ ᱨᱮᱜᱮ ᱢᱤᱫ ᱥᱟᱶᱛᱮ ᱡᱚᱛᱚ ᱮᱢᱟᱭ ᱦᱩᱭᱩᱜ ᱠᱷᱟ ᱵᱷᱟᱜᱮ ᱠᱚᱜᱼᱟ ᱥᱮ ᱪᱮᱫ ᱞᱮᱠᱟ?
ᱵᱟᱝ, ᱜᱚᱝᱠᱮ ᱚᱱᱠᱟ ᱦᱚᱸ ᱡᱮᱢᱚᱱ ᱦᱤᱡᱩᱜ ᱢᱤᱫ ᱦᱚᱲᱮ ᱢᱮᱱᱟᱜᱼᱟ ᱚᱱᱠᱟ ᱫᱚ ᱢᱮᱱᱟᱭᱟ᱾ ᱩᱱᱤᱜᱮᱭ ᱤᱫᱤ ᱛᱟᱞᱤᱧᱟ ᱡᱷᱚᱛᱚ ᱜᱮ ᱟᱫᱚ ᱚᱱᱟ ᱠᱷᱚᱱᱟᱜ ᱡᱩᱫᱤ ᱠᱤᱪᱷᱩᱜᱟᱱ ᱟᱨᱚ ᱵᱮᱥᱤᱭᱮᱱᱟ ᱚᱱᱟ ᱠᱚ ᱟᱫᱚ ᱮᱴᱟᱜ ᱦᱚᱲ ᱡᱩᱫᱤ ᱚᱱᱠᱟ ᱠᱚ ᱞᱟᱹᱭ ᱠᱟᱜ ᱠᱷᱟᱱ ᱩᱱᱠᱩ ᱠᱚ ᱮᱢᱟ ᱠᱚ ᱦᱩᱭᱩᱜᱼᱟ, ᱵᱟᱝᱠᱷᱟᱱ ᱫᱚ ᱩᱱᱤᱜᱮ ᱡᱚᱛᱚ ᱮᱢᱟᱭ ᱦᱩᱭᱩᱜᱼᱟ᱾
ᱟᱫᱚ ᱟᱹᱛᱩ ᱚᱲᱟᱜ ᱠᱚᱨᱮᱱ ᱦᱚᱸ ᱡᱩᱫᱤ ᱡᱟᱦᱟᱸᱭ ᱠᱚ ᱞᱟᱹᱭ ᱠᱟᱜᱼᱟ ᱮᱸᱰᱮᱠᱷᱟᱱ ᱫᱚ ᱩᱱᱠᱩ ᱡᱩᱫᱤ ᱵᱟᱢ ᱮᱢᱟ ᱠᱚᱣᱟ ᱛᱟᱦᱚᱞᱮ ᱠᱷᱟᱱ ᱫᱚ ᱠᱟᱹᱴᱤᱡ ᱮᱴᱟᱜ ᱨᱚᱠᱚᱢᱚᱜᱼᱟ᱾
ᱮᱠᱟᱞ ᱮᱠᱟᱞ ᱜᱚᱢᱠᱮ ᱚᱱᱟ ᱞᱟᱹᱜᱤᱫ ᱛᱮ ᱠᱤᱪᱷᱩ ᱜᱟᱱ ᱫᱚ ᱢᱟᱱᱮ ᱡᱩᱫᱤ ᱠᱚ ᱞᱟᱹᱭ ᱠᱟᱜᱼᱟ ᱛᱟᱦᱚᱞᱮ ᱠᱷᱟᱱ ᱫᱚ ᱫᱚᱦᱚᱭ ᱦᱩᱭᱩᱜᱼᱟ ᱵᱟᱠᱷᱟᱱ ᱫᱚ ᱚᱠᱟ ᱞᱮᱠᱟ ᱫᱚ ᱫᱚᱦᱚ ᱫᱚ ᱵᱟᱝ ᱦᱩᱭᱩᱜᱼᱟ, ᱩᱱᱤ ᱴᱷᱮᱱ ᱜᱮ ᱡᱚᱛᱚ ᱤᱭᱟᱹ ᱠᱟᱜ ᱦᱩᱭᱩᱜᱼᱟ᱾
ᱚᱱᱟ ᱦᱚᱸ ᱱᱟᱯᱟᱭ ᱜᱮ ᱡᱮ ᱵᱟᱝᱢᱟ ᱵᱚᱞᱮ, ᱫᱷᱩᱦᱟᱹ ᱯᱚᱨᱮ ᱡᱟᱦᱟᱸ ᱫᱚ ᱟᱞᱚ ᱵᱟᱹᱲᱛᱤᱜ ᱢᱟ ᱥᱮ ᱟᱞᱚ ᱵᱮᱠᱟᱨᱚᱜ ᱢᱟ ᱵᱟᱝᱥᱮ, !
ᱦᱳᱸᱭ ᱦᱳᱸᱭ ᱦᱳᱸᱭ ᱾
ᱟᱨ ᱟᱹᱛᱩ ᱚᱲᱟᱜᱽ, ᱠᱚᱨᱮ ᱡᱩᱫᱤ ᱚᱱᱠᱟ ᱛᱳᱣᱟᱢ ᱮᱢᱟ ᱠᱚᱣᱟ, ᱮᱸᱰᱮᱠᱷᱟᱱ ᱫᱚ ᱧᱮᱞᱟᱢ ᱚᱱᱟ ᱥᱟᱹᱜᱟᱹᱭ ᱠᱚᱦᱚᱸ ᱟᱹᱛᱩ ᱚᱲᱟᱜ ᱚᱦ, ᱛᱟᱶ ᱦᱚᱲ ᱠᱚ ᱥᱟᱶ ᱱᱟᱯᱟᱭ ᱛᱮ ᱛᱟᱦᱮᱱᱟ ᱵᱟᱝ ᱥᱮ?
ᱮᱠᱟᱞ ᱮᱠᱟᱞ ᱜᱚᱢᱠᱮ ᱦᱚᱭ,
ᱟᱪᱪᱷᱟ ᱛᱟᱦᱚᱞᱮ ᱜᱚᱝᱠᱮ ᱟᱯᱮ ᱠᱚᱨᱮᱫ ᱫᱚ ᱚᱱᱠᱟ ᱵᱤᱛᱤᱞ, ᱵᱤᱛᱠᱤᱞ ᱠᱚᱫᱚ ᱠᱚ ᱫᱚᱦᱚ ᱠᱟᱠᱚᱣᱟ ᱥᱮ ᱵᱟᱝᱟ?
ᱦᱳᱭ ᱜᱚᱝᱠᱮ ᱫᱚᱦᱚ ᱫᱚᱠᱚ ᱫᱚᱦᱚ ᱟᱠᱟᱫ ᱠᱚᱣᱟ ᱟᱫᱚ ᱚᱱᱠᱟ ᱞᱮᱠᱟ ᱫᱚ ᱡᱷᱚᱛᱚ ᱦᱚᱲ ᱫᱚ ᱵᱟᱠᱚ ᱫᱚᱦᱚ ᱠᱟᱫ ᱠᱚᱣᱟ ᱾ ᱟᱹᱞᱤᱧ ᱫᱚ ᱡᱮᱢᱚᱱ ᱫᱚᱦᱚ ᱟᱠᱟᱫ ᱠᱚᱜᱮᱭᱟᱞᱤᱧ ᱚᱱᱮᱞᱤᱧ ᱞᱟᱹᱭ ᱠᱮᱫ ᱞᱮᱠᱟ ᱾
ᱟᱪᱪᱷᱟ
ᱦᱮᱸ
ᱛᱟᱦᱚᱞᱮ ᱜᱚᱝᱠᱮ ᱩᱱᱠᱩ ᱡᱚᱢ ᱧᱩ, ᱠᱚᱨᱮᱱᱟᱜ ᱫᱚ ᱩᱱᱠᱩ ᱚᱠᱟᱞᱮᱠᱟ ᱠᱷᱚᱨᱚᱪ ᱠᱚ ᱯᱟᱲᱟᱣᱟᱜ ᱼᱟ ᱾
ᱮᱠᱟᱞ ᱜᱚᱝᱠᱮ ᱟᱫᱚ ᱚᱱᱟ ᱫᱚ ᱞᱟᱹᱭ ᱞᱮᱠᱷᱟᱱ ᱫᱚ ᱱᱚᱜᱼᱚᱭ ᱡᱮᱢᱚᱱ ᱱᱤᱛᱚᱜ ᱫᱚ ᱫᱟᱜ ᱡᱟᱹᱯᱩᱫ ᱫᱤᱱ ᱛᱚ ᱱᱤᱛᱚᱜ ᱫᱚ- ᱡᱮᱢᱚᱱ ᱜᱷᱟᱸᱥᱠᱩ ᱛᱟᱦᱮᱱ ᱛᱮ ᱚᱱ- ᱯᱟᱞᱮᱠᱟ ᱫᱚ ᱱᱤᱛᱚᱜ ᱫᱚ ᱠᱷᱚᱨᱚᱪ ᱫᱚ ᱵᱟᱝ ᱞᱟᱜᱟᱜᱼᱟ ᱟᱨ ᱡᱮᱢᱚᱱ ᱡᱚᱠᱷᱚᱱ ᱦᱟᱸᱜ, ᱦᱟᱱᱮ ᱥᱤᱛᱩᱝ ᱫᱤᱱ ᱩᱱ ᱚᱠᱛᱚ ᱫᱚ ᱚᱱᱠᱟ ᱜᱷᱟᱥ ᱠᱚ ᱵᱟᱝ ᱛᱟᱦᱮᱱᱟ ᱛᱚ ᱛᱟᱦᱚᱞᱮ ᱠᱷᱟᱱ ᱫᱚ, ᱡᱚᱢ ᱠᱚ ᱮᱢᱟ ᱠᱚ ᱦᱩᱭᱩᱜᱼᱟ ᱵᱷᱟᱜᱮ ᱧᱚᱜ ᱚᱱᱟ ᱠᱷᱟᱹᱛᱤᱨ ᱛᱮ ᱩᱱ ᱚᱠᱛᱚ ᱫᱚ ᱱᱟᱥᱮᱱᱟᱜ ᱡᱟᱹᱥᱛᱤ ᱠᱷᱚᱨᱚᱪᱚᱜᱼᱟ᱾
ᱟᱪᱪᱷᱟ᱾
ᱦᱮᱸ ᱛᱟᱦᱚᱞᱮ, ᱢᱟᱱᱮ ᱚᱱᱠᱟ ᱞᱮᱠᱟ ᱫᱚ ᱵᱟᱹᱱᱩᱜᱼᱟ ᱡᱮ ᱱᱩᱱᱟᱹᱜ ᱫᱚ ᱠᱷᱚᱨᱚᱪ ᱱᱤᱱᱟᱹᱜ ᱠᱷᱚᱨᱚᱪ ᱥᱮ ᱚᱱᱮ ᱚᱱᱠᱟ ᱞᱮᱠᱟ ᱫᱚ ᱵᱟᱝ, ᱢᱟᱱᱮ? ᱚᱠᱟ ᱞᱮᱠᱟ ᱫᱤᱱ ᱠᱚ ᱡᱚᱢ ᱠᱚ ᱚᱠᱟ ᱞᱮᱠᱟ ᱧᱟᱢᱟᱠᱚ ᱚᱱᱠᱟ ᱞᱮᱠᱟ᱾
ᱦᱩᱸ ᱢᱟᱱᱮ ᱚᱠᱟ ᱞᱮᱠᱟ ᱪᱟᱸᱫᱳ ᱚᱠᱟ ᱞᱮᱠᱟ ᱯᱟᱨᱚᱢᱚᱜ ᱠᱟᱱᱟ ᱚᱱᱟᱞᱮᱠ
ᱦᱳᱭ ᱦᱳᱭ᱾ ᱮᱠᱟᱞ ᱮᱠᱟᱞ ᱜᱚᱢᱠᱮ ᱛᱟᱦᱞᱮ ᱟᱵᱮᱱ ᱫᱚ ᱚᱱᱠᱟ ᱫᱚ ᱪᱮᱞᱮ ᱠᱚᱵᱮᱱ ᱫᱚᱦᱚ ᱟᱠᱟᱫ-
ᱫᱚᱦᱚ ᱫᱚ ᱱᱮᱛᱚᱜ ᱞᱟᱹᱭ ᱞᱟᱹᱭ ᱠᱮᱫ ᱞᱮᱠᱟ ᱡᱮ ᱵᱟᱝᱢᱟ ᱜᱟᱹᱭ ᱢᱮᱱᱟᱜ ᱟᱠᱟᱫᱮᱭᱟ ᱢᱮᱱᱠᱷᱟᱱ ᱦᱚᱯᱚᱱ ᱫᱚ ᱟᱹᱣᱨᱤ ᱠᱚ ᱦᱚᱯᱚᱱᱚᱜᱼᱟ᱾
ᱟᱪᱪᱷᱟ ᱟᱪᱪᱷᱟ᱾
ᱟᱫᱚ ᱩᱱᱤ ᱢᱤᱫᱴᱮᱱ ᱜᱮ ᱫᱚᱦᱚ ᱦᱩᱭ ᱠᱟᱱᱟ, ᱟᱫᱚ ᱧᱮᱞ ᱦᱩᱭ ᱞᱮᱱᱜᱮ ᱚᱠᱟ ᱞᱮᱠᱟ ᱛᱟᱭᱚᱢ ᱫᱟᱨᱟᱢ ᱡᱩᱫᱤ ᱦᱩᱭᱩᱜ ᱾ ᱦᱚᱯᱚᱱ ᱠᱚ ᱦᱩᱭᱩᱜ ᱠᱷᱟᱱ ᱚᱠᱟ ᱞᱮᱠᱟᱭ ᱛᱳᱣᱟᱭᱟ ᱾ ᱟᱫᱚ ᱢᱚᱱᱮ ᱫᱚ ᱦᱳᱭ ᱾
ᱟᱵᱮᱱ ᱫᱚ ᱛᱟᱦᱚᱞᱮ ᱚᱱᱠᱟ ᱫᱚ ᱵᱟᱵᱮᱱ ᱩᱭᱦᱟᱹᱨ ᱟᱠᱟᱫᱼᱟ ᱡᱮ, ᱱᱩᱠᱩᱜᱮ ᱥᱟᱸᱜᱮ ᱧᱚᱜ ᱠᱚ ᱦᱩᱭᱩᱜᱼᱟ, ᱥᱮ ᱱᱩᱠᱩ ᱠᱷᱚᱱᱜᱮ ᱡᱟᱦᱟᱸᱛᱤᱱᱟᱹᱜ ᱟᱨ ᱠᱚ ᱤᱭᱟᱹᱭ ᱦᱩᱭᱩᱜᱼᱟ ᱥᱮ᱾ ᱡᱟᱦᱱᱟᱜ ᱚᱱᱠᱟ ᱱᱩᱠᱩ ᱪᱟᱥ ᱠᱚ ᱦᱩᱭᱩᱜᱼᱟ, ᱚᱱᱠᱟ ᱫᱚ ᱵᱟᱵᱮᱱ ᱩᱭᱦᱟᱹᱨ ᱟᱠᱟᱜᱼᱟ ᱾
ᱦᱳᱭ ᱜᱚᱝᱠᱮ, ᱩᱭᱦᱟᱹᱨ ᱫᱚ ᱢᱮᱱᱠᱷᱟᱱ ᱩᱭᱦᱟᱹᱨ ᱢᱮᱱᱟᱜ ᱟᱠᱟᱫ ᱜᱮᱭᱟ ᱥᱮ ᱢᱚᱱᱮ ᱫᱚ ᱢᱮᱱᱟᱜ ᱟᱠᱟᱫ ᱜᱮᱭᱟ ᱾ ᱟᱫᱚ, ᱡᱟᱭᱜᱟ ᱨᱮᱱᱟᱜ ᱠᱟᱹᱴᱤᱡ ᱟᱱᱟᱴ ᱢᱮᱱᱟᱜ ᱟᱠᱟᱫᱟ, ᱛᱮ ᱦᱩᱱᱠᱩ ᱠᱚ ᱫᱚᱦᱚ ᱠᱚ ᱨᱮᱱᱟᱜ ᱚᱱᱠᱟ ᱞᱮᱠᱟ ᱡᱟᱭᱜᱟ ᱵᱟᱹᱱᱩᱜᱼᱟ ᱾
ᱦᱳᱭ ᱦᱳᱭ ᱾
ᱚᱱᱟ ᱞᱮᱠᱟᱨᱮ ᱢᱚᱱᱮ ᱠᱟᱛᱮ ᱨᱮᱦᱚᱸ ᱚᱱᱟ ᱫᱚ ᱵᱟᱝ ᱦᱩᱭᱩᱜ ᱠᱟᱱᱟ ᱾ ᱟᱨ ᱮᱠ ᱮᱴᱟᱜ ᱦᱚᱲᱟᱜ ᱡᱟᱭᱜᱟ ᱨᱮ ᱫᱚᱦᱚ ᱞᱮᱠᱚ ᱠᱷᱟᱱ, ᱚᱱᱟ ᱫᱚ ᱠᱟᱹᱴᱤᱡ, ᱵᱟᱭᱨᱤᱡᱚᱜᱼᱟ ᱥᱮ ᱩᱱᱠᱩ ᱦᱚᱸᱠᱚ ᱢᱮᱱᱟ, ᱡᱮ ᱟᱞᱮ ᱦᱚᱸ, ᱚᱱᱟ ᱨᱮᱱᱟᱜ ᱠᱤᱪᱷᱩ ᱤᱭᱟᱹ ᱫᱚᱞᱮ ᱦᱟᱛᱟᱣ ᱜᱮᱭᱟ ᱾
ᱦᱳᱭ ᱦᱳᱭ ᱜᱚᱝᱠᱮ ᱟᱨ ᱡᱩᱫᱤ ᱚᱱᱠᱟ ᱞᱮᱠᱷᱟᱱ ᱫᱚ ᱟᱨ ᱡᱩᱫᱤ? ᱮᱴᱟᱜ ᱦᱚᱲᱟᱜ ᱟᱨ ᱩᱱᱤ ᱢᱤᱫ ᱦᱚᱲ ᱚᱱᱠᱟᱭ ᱛᱟᱦᱮ ᱞᱮᱠᱷᱟᱱ ᱫᱚ ᱚᱱᱠᱟ ᱞᱮᱠᱟ ᱞᱟᱵᱷ ᱫᱚ ᱵᱟᱝ ᱦᱩᱭᱩᱜᱼᱟ ᱾ ᱚᱱᱮ ᱤᱭᱟᱹ ᱠᱟᱛᱮ ᱦᱚᱸ ᱚᱱᱠᱟ ᱥᱩᱵᱤᱫᱟ ᱫᱚ ᱵᱟᱝ ᱦᱩᱭᱩᱜᱼᱟ ᱾
ᱦᱚᱸ ᱚᱱᱟ ᱠᱚᱫᱚ ᱵᱷᱟᱜᱽ ᱛᱮ ᱵᱚᱫᱚᱞ ᱫᱚ ᱡᱩᱫᱤ ᱱᱤᱡᱮ ᱛᱮᱜᱮ ᱦᱟᱛᱟᱣ ᱠᱟᱛᱮ ᱫᱚᱦᱚ ᱠᱚ ᱞᱮᱠᱷᱟᱱ ᱫᱚ ᱟᱹᱰᱤ ᱜᱮ ᱱᱟᱯᱟᱭᱚᱜᱼᱟ ᱾
ᱦᱳᱭ ᱦᱳᱭ ᱜᱚᱝᱠᱮ ᱚᱱᱟ ᱫᱚ ᱟᱢᱟᱜ ᱱᱤᱡᱮ ᱜᱮ ᱡᱩᱫᱤ ᱡᱷᱚᱛᱚ ᱛᱟᱦᱮᱱᱟ ᱛᱟᱦᱚᱞᱮ ᱠᱷᱟᱱ ᱫᱚ ᱮᱠᱟᱞ ᱚᱱᱟᱜᱮ ᱡᱟᱹᱥᱛᱤ ᱱᱟᱯᱟᱭ ᱫᱚ ᱦᱳᱭᱩᱜᱼᱟ
ᱦᱳᱭ ᱜᱚᱝᱠᱮ ᱟᱨ ᱱᱚᱝᱠᱟ ᱟᱞᱮ ᱥᱩᱨ ᱚᱲᱟᱜ ᱨᱮᱜᱮ ᱦᱮᱸᱥᱮ
ᱢᱤᱫᱴᱟᱝ ᱧᱮᱞ ᱦᱩᱭ ᱞᱮᱱᱟ ᱡᱮ ᱵᱟᱝᱢᱟ ᱮᱴᱟᱜ ᱦᱚᱲ ᱥᱟᱶᱛᱮ ᱵᱷᱟᱜᱽ ᱠᱟᱛᱮᱫ ᱫᱟᱦᱟ ᱛᱟᱣᱞᱮᱜᱠᱤᱱᱟᱹᱭ ᱵᱟᱨᱭᱟ ᱢᱮᱨᱚᱢ ᱠᱷᱟᱥᱤ
ᱦᱳᱭ ᱦᱳᱭ
ᱟᱫᱚ ᱱᱟᱜ ᱠᱷᱟᱱ ᱡᱟᱦᱟᱸᱭ ᱵᱷᱟᱜᱽ ᱠᱟᱛᱮᱫ ᱡᱟᱦᱟᱸᱭ ᱯᱚᱭᱥᱟᱭ ᱮᱢᱟᱫᱮ ᱛᱟᱦᱮᱱᱟ ᱩᱱᱤ ᱫᱚ ᱧᱮᱞᱚᱜ ᱠᱟᱱᱟ ᱥᱩᱫᱩ ᱯᱩᱭᱥᱟᱹ ᱛᱮᱜᱜᱮᱭ ᱮᱢ ᱠᱟᱫᱟ ᱟᱨ ᱵᱟᱹᱠᱤ ᱡᱟᱦᱟᱸ ᱛᱤᱱᱟᱹᱜ ᱩᱱᱤᱭᱟᱜ ᱡᱚᱢ ᱧᱩ ᱢᱟᱱᱮ ᱢᱮᱨᱚᱢᱠᱤᱱᱟᱜ ᱡᱚᱢ ᱧᱩ ᱥᱮ ᱟᱹᱛᱤᱧ ᱥᱚᱢᱚᱭ ᱡᱚᱛ ᱡᱚᱛᱚ ᱠᱤᱪᱷᱩ ᱩᱱᱤ ᱡᱟᱦᱟᱸᱭ ᱩᱱᱤ ᱚᱲᱟᱜ ᱨᱮ ᱟᱨᱠᱤ ᱩᱱᱤᱜᱮ ᱡᱚᱛᱚ ᱠᱤᱪᱷᱩᱭ ᱠᱚᱨᱟᱣ ᱠᱮᱜᱼᱟᱭ ᱢᱮᱱᱠᱷᱟᱱ ᱡᱚᱠᱷᱚᱱ ᱟᱠᱷᱨᱤᱧ ᱦᱩᱭᱱᱟ
ᱦᱳᱭ
ᱛᱚᱠᱷᱚᱱ ᱫᱚ ᱠᱟᱹᱣᱰᱤ ᱫᱚ ᱢᱮᱱᱮᱫ ᱠᱟᱱᱟᱭ ᱡᱮ ᱵᱟᱝᱢᱟ ᱵᱟᱱᱟ ᱦᱚᱲ ᱥᱚᱢᱟᱱ ᱥᱚᱢᱟᱱ ᱜᱮᱞᱟᱝ ᱵᱷᱟᱜᱟ ᱾
ᱟᱪᱪᱷᱟ ᱟᱪᱪᱷᱟ
ᱟᱫᱚ ᱚᱱᱟ ᱫᱚ ᱠᱟᱹᱴᱤᱡ ᱵᱟᱝ ᱴᱷᱤᱠ ᱜᱮ ᱵᱩᱡᱷᱟᱹᱜᱼᱟ ᱵᱟᱝᱢᱟ ᱜᱚᱴᱟ ᱥᱮᱨᱢᱟ ᱟᱢᱜᱮᱢ ᱟᱹᱥᱩᱞ ᱠᱮᱫ ᱠᱤᱱᱟᱹ
ᱮᱸ ᱠᱟᱨᱮᱴ ᱠᱟᱨᱮᱴ
ᱱᱤᱡᱮ ᱜᱮᱢ ᱠᱷᱟᱴᱟᱣ ᱠᱟᱛᱮᱫ ᱟᱨ ᱠᱟᱹᱣᱰᱤ ᱥᱚᱢᱚᱭ ᱫᱚ ᱵᱷᱟᱜᱚᱜᱼᱟ ᱥᱚᱢᱟᱱ ᱛᱮ
ᱦᱳᱭ ᱦᱳᱭ ᱚᱱᱟ ᱫᱚ ᱜᱚᱝᱠᱮ ᱮᱠᱟᱞ ᱢᱟᱱᱮ ᱱᱟᱥᱮᱱᱟᱜ ᱩᱱᱤ ᱫᱚ ᱡᱮᱦᱩᱛᱩ ᱠᱷᱟᱴᱟᱣ ᱟᱠᱟᱱᱟᱭ ᱱᱟᱥᱮᱱᱟᱜ ᱡᱟᱹᱥᱛᱤ ᱧᱚᱜ ᱧᱟᱢ ᱞᱮᱠᱷᱟᱱ ᱫᱚ ᱱᱟᱯᱟᱭ ᱠᱚᱜᱼᱟ
ᱦᱳᱭ ᱚᱱᱟ ᱫᱚ ᱞᱟᱹᱠᱛᱤ ᱠᱟᱱ ᱜᱮᱭᱟ ᱡᱮ ᱵᱟᱝᱢᱟ ᱡᱚᱛᱚ ᱠᱤᱪᱷᱩ ᱡᱚᱠᱷᱚᱱ ᱩᱱᱤᱭ ᱠᱚᱨᱟᱣᱮᱫ ᱠᱟᱱᱟᱭ
ᱦᱳᱭ ᱦᱳᱭ
ᱮᱸᱰᱮᱠᱷᱟᱱ ᱫᱚ ᱥᱚᱢᱟᱱ ᱠᱷᱚᱱᱟᱜ ᱠᱤᱪᱷᱩ ᱵᱟᱹᱲᱛᱤ ᱡᱩᱫᱤ ᱩᱱᱤᱭ ᱧᱟᱢᱟ ᱮᱸᱰᱮᱠᱷᱟᱱ ᱫᱚ ᱚᱱᱟ ᱫᱚ ᱚᱱᱠᱟ ᱞᱮᱠᱟ ᱫᱚ ᱵᱟᱝ ᱵᱟᱨᱤᱡᱚᱜᱼᱟ ᱵᱟᱝ ᱥᱮ
ᱮᱠᱟᱞ ᱮᱠᱟᱞ ᱦᱳᱭ ᱚᱱᱟᱫᱚ ᱮᱠᱟᱞ ᱟᱹᱰᱤ ᱱᱟᱯᱟᱭ ᱠᱚᱜᱼᱟ
ᱦᱳᱭ ᱟᱫᱚ ᱜᱚᱝᱠᱮ ᱟᱢᱦᱚᱸ ᱟᱹᱰᱤ ᱥᱟᱸᱜᱮ ᱜᱮ ᱜᱟᱹᱭ ᱠᱟᱰᱟ ᱠᱚ ᱢᱮᱱᱟᱜ ᱠᱚᱜᱮᱭᱟ? ᱟᱫᱚ ᱛᱟᱦᱚᱞᱮ ᱚᱱᱟ ᱞᱟᱹᱜᱤᱫ ᱩᱱᱠᱩ ᱧᱮᱞ ᱠᱚ ᱩᱱ ᱠᱚ ᱞᱟᱹᱜᱤᱫ ᱫᱚ ᱟᱢᱜᱮᱢ ᱧᱮᱞ ᱠᱚ ᱛᱟᱦᱮᱱᱟ ᱥᱮ ᱜᱩᱯᱤ ᱠᱚ ᱫᱚᱦᱚ ᱢᱮᱱᱟᱜ ᱟᱠᱟᱫ ᱠᱚᱣᱟ?
ᱮᱵᱟᱨ ᱵᱟᱝ ᱜᱚᱝᱠᱮ ᱟᱫᱚ ᱟᱹᱰᱤ ᱜᱟᱱ ᱢᱮᱱᱟᱜ ᱠᱚᱣᱟ ᱛᱚ ᱟᱫᱚ ᱮᱠᱞᱟ ᱛᱮᱫᱚ ᱩᱱᱟᱹᱜ ᱜᱟᱱ ᱠᱟᱹᱢᱤ ᱠᱚᱫᱚ ᱵᱟᱝ ᱜᱟᱱᱚᱜᱼᱟ ᱚᱱᱟ ᱞᱟᱹᱜᱤᱫ ᱛᱮ ᱦᱚᱲ ᱦᱚᱸ ᱫᱚᱦᱚ ᱦᱩᱭ ᱠᱟᱱᱟ ᱾
ᱟᱪᱪᱷᱟ ᱢᱟᱱᱮ ᱚᱱᱟ ᱩᱱᱠᱩ ᱧᱮᱞ ᱨᱮᱱᱟᱜ ᱥᱮ ᱛᱚᱣᱟ ᱠᱚ ᱫᱩᱦᱟᱹ ᱡᱚᱛᱚ ᱩᱱᱤᱜᱮ ᱠᱟᱹᱢᱤᱭᱟ ᱵᱟᱝ ᱥᱮ
ᱦᱳᱭ ᱜᱚᱲᱚ ᱜᱚᱲᱦᱚᱟᱭ ᱦᱩᱭᱩᱜᱼᱟ ᱢᱟᱱᱮ ᱡᱷᱚᱛᱚ ᱛᱚ ᱟᱨ ᱩᱱᱤ ᱮᱠᱞᱟ ᱛᱮᱦᱚᱸ ᱵᱟᱭ ᱫᱟᱲᱮᱭᱟᱜᱼᱟ ᱚᱱᱟ ᱠᱷᱟᱹᱛᱤᱨ ᱛᱮ ᱢᱟᱱᱮ ᱢᱮᱥᱟ ᱢᱮ ᱠᱟᱛᱮ ᱠᱚᱨᱟᱣ ᱦᱩᱭᱩᱜᱼᱟ
ᱟᱫᱚ ᱜᱚᱝᱠᱮ ᱛᱟᱦᱚᱞᱮ ᱛᱚᱣᱟ ᱫᱩᱦᱟᱹᱣ ᱥᱮ ᱯᱷᱟᱫᱟ ᱵᱟᱲᱟ ᱛᱟᱦᱮᱱᱟᱠᱚ ᱥᱮ ᱵᱟᱝ ᱜᱟᱹᱭ ᱠᱚᱫᱚ?
ᱦᱳᱭ ᱜᱚᱢᱠᱮ ᱯᱷᱟᱫᱟ ᱫᱚ ᱯᱷᱟᱫᱟ ᱜᱮᱭᱟ ᱠᱚ ᱟᱫᱚ ᱚᱱᱟ ᱞᱟᱹᱜᱤᱫ ᱛᱮᱦᱚᱸ ᱢᱤᱫᱴᱟᱝ ᱤᱭᱟᱹ ᱞᱮᱠᱟᱞᱤᱧ ᱵᱮᱱᱟᱣ ᱟᱠᱟᱟᱜᱼᱟ ᱢᱟᱱᱮ ᱚᱸᱰᱮ ᱠᱷᱟᱹᱲ ᱠᱚ ᱦᱩᱭᱩᱜᱼᱟ ᱚᱱᱟ ᱯᱚᱨᱮ ᱡᱟᱦᱟᱸᱟᱭ ᱠᱚ ᱚᱱᱠᱟ ᱯᱷᱟᱫᱟ ᱞᱮᱠᱟᱱ ᱠᱚ ᱢᱮᱱᱟᱜ ᱠᱚᱣᱟ
ᱟᱹᱰᱤ ᱱᱟᱯᱟᱭ ᱜᱮ ᱡᱮ ᱵᱟᱝᱢᱟ ᱛᱚᱣᱟ ᱫᱚ ᱦᱟᱸᱜ ᱥᱚᱢᱚᱭ ᱚᱱᱠᱟ ᱟᱹᱛᱷᱣᱟᱹᱨᱤ ᱟᱞᱚᱭ ᱯᱷᱟᱸᱫᱟ ᱫᱟᱲᱮᱭᱟᱜ ᱞᱮᱠᱟ
ᱮᱠᱟᱞ ᱮᱠᱟᱞ ᱦᱳᱭ ᱡᱮᱦᱮᱛᱩ ᱚᱱᱟ ᱫᱚ ᱟᱹᱞᱤᱧ ᱫᱚ ᱞᱤᱧ ᱩᱭᱦᱟᱹᱨ ᱟᱠᱟᱫᱟ ᱡᱮ ᱱᱩᱠᱩ ᱫᱚ ᱚᱱᱟ ᱫᱚ ᱢᱤᱫᱴᱟᱝ ᱞᱟᱜᱟᱜ ᱜᱮᱭᱟ ᱟᱹᱰᱤ ᱜᱟᱱ ᱢᱮᱱᱟᱜ ᱠᱚᱣᱟ ᱚᱱᱟ ᱫᱚ ᱵᱮᱠᱟᱨ ᱫᱚ ᱵᱟᱝ ᱛᱟᱦᱮᱱᱟ ᱾ ᱚᱱᱟ ᱠᱷᱟᱹᱛᱤᱨ ᱛᱮ ᱚᱱᱟ ᱢᱤᱫᱴᱟᱝ ᱫᱚ ᱵᱮᱱᱟᱣ ᱟᱠᱟᱫᱟ ᱞᱤᱧ
ᱛᱟᱦᱚᱞᱮ ᱚᱱᱟ ᱚᱱᱟ ᱚᱱᱟ ᱚᱱᱟ ᱩᱭᱦᱟᱹᱨ ᱞᱮᱠᱟ ᱞᱮᱠᱟᱛᱮᱜᱮ ᱵᱩᱡᱷᱟᱹᱣ ᱠᱟᱱᱟ ᱡᱮ ᱵᱟᱝᱢᱟ ᱟᱹᱰᱤ ᱢᱤᱫ ᱢᱤᱫᱴᱮᱱ ᱩᱭᱦᱟᱹᱨ ᱠᱟᱛᱮᱫ ᱚᱱᱟ ᱫᱚ ᱢᱤᱫᱴᱮᱱ ᱛᱮᱭᱟᱨ ᱦᱩᱭ ᱟᱠᱟᱱᱟ ᱾
ᱦᱳᱭ ᱦᱳᱭ
ᱡᱟᱦᱟᱸ ᱛᱮᱫᱚ ᱛᱳᱣᱟ ᱫᱩᱦᱟᱹ ᱠᱚᱨᱮ ᱮᱴᱠᱮᱴᱚᱬᱮ ᱟᱞᱚ ᱨᱟᱠᱟᱵᱚᱜ ᱢᱟ ᱵᱟᱝ ᱥᱮ
ᱮᱠᱟᱞ ᱮᱠᱟᱞ ᱦᱚ ᱦᱳᱭ ᱚᱱᱠᱟ ᱜᱮ
ᱛᱟᱦᱚᱞᱮ ᱟᱹᱰᱤ ᱱᱟᱯᱟᱭ ᱜᱮ ᱢᱤᱫᱴᱮᱱ ᱵᱮᱵᱚᱥᱛᱟ ᱦᱟᱛᱟᱣ ᱦᱩᱭ ᱟᱠᱟᱱ ᱜᱮᱭᱟ ᱾
ᱮᱠᱟᱞ ᱮᱠᱟᱞ ᱦᱳᱭ ᱟᱫᱚ ᱜᱚᱢᱠᱮ ᱚᱱᱟ ᱫᱚ ᱡᱮᱦᱮᱛᱩ ᱧᱮᱞᱮᱜᱼᱟ ᱞᱤᱧ ᱟᱹᱞᱤᱧᱟᱜ ᱫᱚ ᱠᱟᱹᱢᱤᱨᱮ ᱞᱟᱜᱟᱜ ᱜᱮᱭᱟ ᱚᱱᱟ ᱠᱷᱟᱹᱛᱤᱨ ᱛᱮ ᱚᱱᱟ ᱦᱚᱸ ᱵᱮᱱᱟᱣ ᱦᱩᱭ ᱟᱠᱟᱱᱟ ᱾
ᱟᱫᱚ ᱡᱚᱠᱷᱚᱱ ᱥᱟᱸᱜᱮ ᱜᱟᱹᱭ ᱠᱟᱰᱟ ᱠᱚ ᱛᱟᱦᱮᱱᱟ ᱮᱸᱰᱮᱠᱷᱟᱱ ᱚᱱᱟ ᱵᱮᱱᱟᱣ ᱫᱚ ᱢᱚᱱᱮᱭᱟᱹᱧ ᱵᱟᱝ ᱵᱟᱹᱲᱤᱡᱚᱜᱼᱟ ᱥᱮ ᱵᱮᱠᱟᱨᱚᱜ ᱫᱚ ᱵᱟᱝ ᱞᱮᱠᱟ ᱜᱮ ᱵᱟᱝ ᱥᱮ
ᱦᱳᱭ ᱦᱳᱭ ᱜᱚᱝᱠᱮ
ᱟᱹᱰᱤ ᱱᱟᱯᱟᱭ ᱜᱮ ᱜᱚᱝᱠᱮ ᱟᱫᱚ ᱜᱚᱝᱠᱮ ᱛᱟᱦᱚᱞᱮ ᱡᱚᱢ ᱵᱟᱲᱟ ᱠᱟᱛᱮᱫ ᱜᱤᱛᱤᱡ ᱵᱟᱲᱟ ᱦᱩᱭᱩ ᱟᱠᱟᱱᱟ ᱠᱷᱟᱱ ᱫᱚ ᱡᱟᱹᱯᱤᱫ ᱠᱚᱫᱚ ᱛᱤᱱ ᱠᱚᱛᱮ ᱦᱩᱭᱩᱜᱼᱟ?
ᱦᱳᱭ ᱜᱚᱝᱠᱮ ᱱᱤᱛᱚᱜ ᱡᱟᱹᱯᱤᱫ ᱦᱩᱭᱩᱜᱼᱟ ᱡᱮᱢᱚᱱ ᱜᱟᱯᱟ ᱫᱚ ᱟᱨᱚ ᱥᱮᱛᱟᱜ ᱠᱷᱚᱱᱟᱜ ᱟᱨᱚ ᱠᱟᱹᱢᱤ ᱦᱟᱸᱜ ᱮᱦᱚᱵ ᱦᱩᱭᱩᱜᱼᱟ
ᱟᱪᱪᱷᱟ ᱦᱳᱭ ᱢᱟᱱᱮ ᱠᱟᱹᱢᱤ ᱛᱚ ᱞᱟᱜᱟᱣᱟᱜ ᱜᱮᱭᱟ ᱥᱮ ᱵᱟᱝ
ᱮᱠᱟᱞᱮᱠᱟᱞ ᱦᱳᱭ ᱜ
ᱠᱟᱹᱢᱤ ᱞᱟᱸᱜᱟ ᱠᱟᱛᱮᱫ ᱵᱮᱸᱜᱮᱫ ᱦᱚᱸ ᱡᱟᱹᱥᱛᱤ ᱜᱷᱟᱹᱲᱤᱡ ᱵᱮᱸᱜᱮᱫ ᱦᱚᱸ ᱚᱱᱟ ᱫᱚ ᱵᱟᱝ ᱱᱟᱯᱟᱭᱚᱜᱼᱟ
ᱮᱠᱟᱞ ᱮᱠᱟᱞ ᱦᱚᱭ
ᱛᱮ ᱵᱟᱝ ᱡᱤᱨᱟᱹᱣ ᱞᱮᱱᱠᱷᱟᱱ ᱫᱚ ᱱᱟᱯᱟᱭ ᱦᱚᱸ ᱵᱟᱝ ᱵᱩᱡᱷᱟᱹᱜᱼᱟ
ᱦᱚᱭ ᱜᱚᱢᱠᱮ ᱦᱳᱭᱛᱳ ᱢᱟ ᱛᱟᱦᱚᱞᱮ ᱜᱚᱢᱠᱮ ᱚᱠᱛᱚ ᱠᱚᱦᱚᱸ ᱦᱩᱭᱩᱜ ᱠᱟᱱᱟ ᱾ ᱛᱤᱦᱤᱱᱫᱚ ᱱᱚᱝᱠᱟ ᱜᱮ ᱞᱟᱝ ᱨᱚᱯᱚᱲᱟ ᱮᱠᱟᱞ ᱮᱠᱟᱞ